ᱦᱮᱞᱳ᱾ ᱟᱡᱚᱢᱚᱜ ᱠᱟᱱᱟ ᱵᱚᱭᱦᱟ, ᱦᱮᱸ ᱡᱚᱦᱟᱨ ᱡᱚᱦᱟᱨ᱾
ᱡᱚᱦᱟᱨ ᱜᱮ ᱦᱮᱸ
ᱦᱮᱸ ᱱᱤᱛᱚᱜ ᱫᱚ ᱴᱷᱤᱠ ᱴᱷᱟᱠ ᱜᱮ ᱟᱸᱡᱚᱢᱚᱜ ᱠᱟᱱᱟ᱾ ᱦᱮᱸ ᱟᱸᱡᱚᱢ ᱫᱟᱹᱧ ᱱᱤᱛᱚᱜ ᱫᱚ, ᱟᱢᱮᱢ ᱟᱸᱡᱚᱢ ᱫᱟ ᱴᱷᱤᱠ ᱴᱷᱟᱠ?
ᱳ
ᱞᱮᱫᱤᱹᱧ ᱟᱢᱮᱢ ᱟᱸᱡᱚᱢ ᱫᱟ?
ᱞᱮᱭᱫᱤᱹᱧ ᱤᱧᱟᱹᱜ ᱨᱚᱲ ᱟᱢᱮᱢ ᱦᱮᱸ᱾ ᱟᱥᱚᱞ ᱨᱮ ᱱᱮᱴᱚᱣᱟᱨᱠ ᱠᱚᱦᱚᱸ ᱦᱮᱸ ᱟᱸᱡᱚᱢ ᱫᱟᱹᱧ ᱟᱸᱡᱚᱢ ᱫᱟᱹᱧ᱾
ᱦᱳᱭ ᱟᱸᱡᱚᱢ ᱫᱟᱹᱧ᱾ ᱢᱟᱡᱷᱮ ᱢᱟᱡᱷᱮ ᱪᱤᱠᱟᱹᱜ ᱠᱟᱱ ᱪᱚᱝ ᱜᱮᱫᱚᱜ ᱠᱟᱱᱟ ᱵᱟᱝ ᱫᱚ ᱡᱟᱦᱟᱱᱟᱜ ᱱᱮᱴᱚᱣᱟᱨᱠ ᱨᱮᱱᱟᱜ ᱞᱳᱰ ᱵᱟᱭ ᱦᱟᱛᱟᱣ ᱫᱟᱲᱮᱭᱟᱜ ᱠᱟᱱᱟ ᱥᱮ ᱪᱮ?
ᱦᱮᱸ,
ᱦᱳᱭ, ᱱᱟᱯᱟᱭ ᱵᱟᱲᱟ ᱜᱮ᱾ ᱟᱥᱚᱞ ᱨᱮ ᱤᱧᱦᱚᱸ ᱱᱚᱰᱮ ᱚᱣᱟᱭ ᱯᱷᱟᱭ ᱡᱩᱱ ᱨᱮ ᱢᱤᱱᱟᱹᱧᱟ ᱛᱚᱵᱩ ᱨᱮᱦᱚᱸ ᱱᱚᱣᱟ ᱡᱟᱦᱟ ᱱᱟᱜ ᱜᱮ ᱮᱯ ᱨᱮᱱᱟᱜᱼᱼ ᱜᱮ ᱡᱟᱦᱟᱱᱟᱜ ᱟᱱᱟᱴ ᱮᱴᱠᱮ ᱴᱚᱬᱮ ᱦᱩᱭᱩᱜ ᱠᱟᱱᱟ ᱥᱮ ᱪᱮᱫ ᱦᱩᱭᱩᱜ ᱠᱟᱱᱟ ᱢᱟᱱᱮ ᱴᱮᱠᱱᱳ ᱞᱚᱡᱤ ᱡᱤᱱᱤᱥ ᱚᱦᱚᱢ ᱵᱩᱡᱷᱟᱹᱣ ᱠᱮᱭᱟ, ᱦᱚᱭ ᱦᱚᱭ᱾
ᱛᱟᱨᱯᱚᱨᱮ ᱤᱭᱤᱜ, ᱦᱚᱭ ᱥᱟᱜᱚᱨ‌ ᱡᱚᱢᱚᱜ ᱠᱟᱱ ᱛᱟᱨᱯᱚᱨᱮ ᱱᱚᱣᱟ ᱨᱮᱫᱚᱼᱼ ᱢᱤᱫᱴᱟᱝ ᱯᱟᱨᱥᱤ ᱨᱮᱭᱟᱜ ᱠᱟᱢᱤ ᱫᱚ ᱵᱟᱝ ᱦᱩᱭᱩᱜ ᱠᱟᱱᱟ ᱥᱮ᱾ ᱢᱟᱱᱮᱜ ᱟᱭᱢᱟᱜᱼᱼ ᱦᱮᱸ ᱟᱭᱢᱟ ᱯᱟᱨᱥᱤ ᱨᱮᱭᱟᱜ ᱮᱴᱟᱜ ᱯᱟᱨᱥᱤ ᱠᱚᱨᱮ ᱱᱟᱜ ᱦᱚᱸ ᱠᱟᱢᱤ ᱦᱩᱭᱩᱜ ᱠᱟᱱᱟ ᱚᱱᱟ ᱦᱚᱛᱮᱡ ᱛᱮ ᱢᱟᱸᱡᱷᱮ ᱢᱟᱸᱡᱷ ᱥᱟᱨᱵᱷᱟᱨ ᱡᱟᱢᱚᱜ ᱠᱟᱱᱟ ᱮᱯ ᱦᱚᱸ ᱵᱟᱭ ᱨᱮᱥᱼᱼ
ᱦᱮᱸ᱾
ᱟᱫᱚ ᱚᱱᱟ ᱛᱮ ᱢᱟᱸᱡᱷᱮ ᱢᱟᱡᱷᱮ ᱚᱱᱠᱟ ᱟᱱᱟᱴ ᱮᱴᱠᱮᱴᱚᱬᱮ ᱦᱩᱭᱩᱜ ᱠᱟᱱ ᱜᱮᱭᱟ᱾
ᱦᱩᱸ ᱟᱱᱟᱴ ᱮᱴᱠᱮᱴᱚᱬᱮ ᱦᱩᱭᱩᱜ ᱠᱟᱱ ᱜᱮᱭᱟ᱾
ᱵᱟᱠᱷᱟᱱ ᱤᱧᱦᱚᱸ ᱤᱧ ᱩᱭᱦᱟᱹᱨᱮᱫ ᱛᱟᱦᱮᱸᱜ ᱞᱤᱭ ᱫᱤᱧᱼᱼ ᱤᱧ ᱢᱟᱛᱚ ᱱᱚᱸᱰᱮ ᱦᱚᱸ ᱣᱟᱭᱼᱯᱷᱟᱭ ᱢᱟᱱᱮ ᱯᱷᱩᱞ ᱣᱟᱭᱼᱼ ᱯᱷᱟᱭ ᱤᱭᱟᱹ ᱨᱮ ᱢᱤᱱᱟᱹᱧᱟ ᱠᱟᱱᱮᱠ ᱥᱮᱱ ᱨᱮ᱾
ᱦᱮᱸ ᱤᱧ ᱦᱚᱸ ᱯᱷᱟᱸᱠᱟ ᱧᱚᱜ ᱨᱮᱜᱮ ᱢᱤᱱᱟᱹᱧᱟ ᱵᱟᱦᱨᱮ ᱥᱮᱜ ᱨᱮᱜᱮ ᱢᱤᱱᱟᱹᱧᱟ᱾ ᱟᱪᱪᱷᱟ ᱯᱷᱟᱭᱤᱵᱽ ᱡᱤ ᱵᱟᱭ ᱧᱟᱢᱮᱜ ᱨᱮᱦᱚᱸ ᱯᱷᱳᱨ ᱡᱤ ᱜᱮ ᱴᱷᱤᱠ ᱴᱷᱟᱠ ᱜᱮ ᱢᱮᱱᱟᱜ-ᱟ ᱚᱱᱮ ᱰᱤᱥᱴᱟᱵᱽ ᱫᱚ ᱵᱟᱝ᱾
ᱡᱷᱚᱛᱚ ᱞᱟᱭᱤᱱ ᱴᱷᱤᱠ ᱴᱷᱟᱠ ᱛᱟᱦᱮᱸ ᱞᱮᱱᱠᱷᱟᱱ ᱫᱚ ᱨᱚᱲ ᱠᱚᱦᱚᱸ ᱴᱷᱤᱠ ᱴᱷᱟᱠ ᱟᱸᱡᱚᱢᱚᱜ-ᱟ, ᱦᱸᱩ᱾
ᱮᱸ᱾
ᱟᱸᱨ ᱱᱤᱛᱚᱜ ᱡᱤᱭᱳ ᱱᱮᱴᱣᱚᱨᱠᱼᱼ ᱢᱟ ᱟᱨᱚ ᱡᱚ ᱵᱤᱥᱮᱥ ᱠᱚᱨᱮ ᱡᱟᱹᱥᱛᱤ ᱦᱚᱲ ᱜᱮ ᱡᱤᱭᱳ ᱵᱚᱱ ᱵᱮᱵᱚᱦᱟᱨᱮᱜ-ᱟ᱾ ᱦᱩᱸ ᱟᱫᱚ ᱡᱤᱭᱳ ᱱᱮᱴᱣᱚᱨᱠ ᱠᱩᱢᱟ‌ ᱮᱠᱫᱚᱢ ᱟᱹᱰᱤ ᱰᱟᱣᱩᱱ ᱪᱟᱞᱟᱜ ᱠᱟᱱᱟ᱾ ᱠᱟᱹᱴᱤᱡ ᱡᱟᱦᱟᱸ ᱱᱟᱜ ᱮᱢ ᱠᱟᱢᱤᱭᱟ, ᱦᱮᱸᱼᱼ
ᱟᱛᱳ ᱚᱲᱟᱜ ᱨᱮᱢᱟ ᱟᱨᱚ ᱟᱭᱢᱟ ᱥᱚᱢᱚᱥᱥᱟᱼᱼ
ᱦᱚᱭ᱾ ᱠᱟᱹᱴᱤᱡ ᱡᱟᱦᱟᱸ ᱱᱟᱜ ᱡᱩᱫᱤᱢ ᱠᱟᱢᱤ ᱞᱟᱹᱜᱤᱫᱚᱜ-ᱟ ᱥᱮ ᱡᱟᱦᱟᱸᱭ ᱡᱩᱫᱤ ᱡᱟᱦᱟᱸ ᱱᱟᱜ ᱮᱢ ᱵᱷᱮᱡᱟ ᱣᱟᱭᱟᱼᱼ ᱱᱤᱱᱟᱹᱜ ᱜᱟᱹᱲᱤᱜ ᱟᱹᱪᱩᱨᱚᱜ-ᱟ ᱱᱤᱱᱟᱹᱜ ᱜᱟᱹᱲᱤᱜ ᱟᱹᱪᱩᱨᱚᱜ-ᱟ ᱥᱮᱱ ᱦᱚᱸ ᱵᱟᱝ ᱥᱮᱱ ᱦᱚᱫᱚᱜ-ᱟ᱾ ᱦᱩᱸ ᱢᱟᱱᱮ ᱟᱨ ᱡᱟᱦᱟᱸ ᱱᱟᱜ ᱮᱢ ᱰᱟᱣᱩᱱ ᱞᱳᱰᱟᱼᱼ ᱰᱟᱣᱩᱱ ᱞᱳᱰ ᱦᱚᱸ ᱵᱟᱝ ᱰᱟᱣᱩᱱ ᱞᱳᱰ ᱦᱚᱭ ᱦᱩᱭ ᱦᱚᱫᱚᱜ-ᱟ ᱟᱹᱰᱤ ᱟᱱᱟᱴ᱾ ᱮᱴᱠᱮᱴᱚᱬᱮ ᱚᱱᱟ ᱱᱮᱴᱣᱚᱨᱠ ᱱᱮᱛᱟᱨ᱾ ᱦᱮᱸ ᱟᱫᱚ ᱛᱟᱦᱚᱞᱮ ᱠᱷᱟᱱ ᱫᱚ ᱟᱸᱡᱚᱢ ᱫᱟᱢ ᱵᱚᱭᱦᱟ ᱨᱚᱲ? ᱟᱨᱚ ᱦᱟᱸᱜ ᱱᱤᱛᱚᱜ ᱪᱮᱫ ᱪᱚᱝ ᱚᱠᱟ ᱴᱷᱮᱱ ᱪᱤᱠᱟᱹ ᱜᱚᱜ ᱱᱟᱼᱼ ᱦᱮᱞᱳᱣ᱾